ᱦᱩᱸ᱾
ᱚ ᱪᱮᱫ ᱮᱢ ᱪᱤᱠᱟᱹᱭᱫᱟ?
ᱪᱤᱠᱟᱹ ᱦᱚ ᱵᱟᱝ ᱫᱟᱨᱮ ᱵᱩᱴᱟᱹ ᱥᱮᱫ ᱨᱤᱧ ᱫᱩᱲᱩᱵ ᱟᱠᱟᱱᱟ᱾ ᱦᱮᱸ ᱦᱮᱸ ᱟᱢᱜᱤᱧ ᱯᱷᱳᱱ ᱠᱟᱢᱟ ᱢᱮᱱᱛᱮ᱾
ᱚ ᱟᱪᱪᱷᱟ᱾ ᱟᱨ ᱪᱮᱫ ᱠᱷᱚᱵᱚᱨ?
ᱦᱩᱸ ᱵᱷᱟᱞᱮᱭᱮᱱ ᱜᱮᱭᱟᱢ ᱯᱷᱳᱱ ᱠᱮᱫᱟ ᱦᱚᱸᱜ-ᱚᱭ ᱟᱫᱚ ᱦᱮᱸ ᱠᱷᱚᱵᱚᱨ ᱫᱚ ᱛᱟᱦᱮᱸ ᱠᱟᱱᱟ᱾ ᱟᱨᱠᱤ ᱟᱫᱚ ᱱᱮᱥ ᱫᱚ ᱠᱟᱨᱟᱢᱚᱜ ᱞᱮ ᱢᱚᱱᱮᱭ ᱟᱠᱟᱫᱟ ᱛᱚ᱾
ᱦᱩᱭᱩᱜ ᱞᱟᱹᱜᱤᱫ ᱟ ᱟᱫᱚ ᱟᱸᱡᱚᱢᱮᱫ ᱛᱟᱦᱮᱱᱟᱹᱧ ᱟᱯᱮ ᱚᱸᱰᱮ ᱢᱟ ᱵᱮᱥ ᱠᱟᱨᱟᱢ ᱫᱚᱱ ᱠᱚᱦᱚᱸ ᱡᱟᱸᱠ ᱡᱚᱢᱚᱠ ᱧᱚᱜ ᱯᱮ ᱠᱚᱨᱟᱣ ᱜᱮᱭᱟ ᱟᱨ ᱟᱛᱳ ᱠᱚᱨᱮᱱ ᱨᱩᱥᱤᱠᱟ ᱠᱚᱦᱚᱸ ᱦᱮᱱᱟᱜ ᱠᱚᱛᱟ ᱯᱮᱭᱟ ᱢᱟᱹᱫᱟᱹᱲᱤᱭᱟᱹ ᱠᱚᱦᱚᱸᱵᱷᱟᱹᱞᱤ ᱧᱚᱜ ᱦᱮᱱᱟᱜ ᱠᱚ ᱠᱚᱛᱟ ᱯᱮᱭᱟ ᱛᱚ ᱥᱮ ᱪᱮᱫ
ᱦᱮᱸ ᱢᱮᱱᱟᱜ ᱫᱚ ᱢᱮᱱᱟᱜ ᱟᱠᱟᱫ ᱠᱚᱣᱟ ᱟᱫᱚ ᱵᱮᱯᱟᱨ ᱦᱩᱭᱩᱜ ᱠᱟᱱᱟ ᱮᱸ ᱟᱞᱮᱭᱟᱜ ᱛᱚ ᱟᱨᱚ ᱠᱚᱲᱟ ᱜᱤᱫᱽᱨᱟᱹᱣᱟᱜ ᱦᱚᱸ ᱢᱮᱱᱟᱜᱼᱟ ᱠᱩᱲᱤ ᱜᱤᱫᱽᱨᱟᱹ ᱦᱚᱸᱠᱚ ᱫᱚᱨᱚᱱ ᱜᱮᱭᱟ ᱟᱫᱚ ᱚᱠᱟ ᱢᱟᱱᱮ ᱡᱷᱚᱛᱚᱼᱼ ᱡᱚᱛᱚ ᱠᱚᱜᱮ ᱥᱮ ᱪᱮᱫ ᱞᱮᱠᱟ ᱵᱟᱝ ᱵᱩᱡᱽ ᱫᱟᱲᱮᱭᱟᱜᱼᱟ
ᱚᱻ ᱢᱟᱱᱮ ᱟᱯᱮ ᱫᱚ ᱛᱟᱦᱞᱮ ᱠᱚᱲᱟ ᱜᱤᱫᱽᱨᱟᱹ ᱦᱚᱸ ᱠᱚ ᱫᱚᱱ ᱛᱟᱯᱮᱭᱟ ᱟᱨ ᱠᱩᱲᱤ ᱜᱤᱫᱽᱨᱟᱹ ᱦᱚᱸ ᱦᱮᱸ ᱥᱮ?
ᱦᱳᱭ
ᱚᱸᱻ ᱟᱫᱚ ᱦᱮᱸᱻ ᱚᱱᱟ ᱢᱟ ᱵᱷᱟᱹᱞᱤ ᱜᱮᱭᱟ ᱛᱟᱦᱚᱞᱮ ᱵᱟᱨᱭᱟ ᱠᱷᱟᱱ ᱜᱮ ᱟᱨᱠᱤ ᱵᱷᱟᱹᱞᱤᱜᱼᱟ ᱡᱩᱫᱤ ᱵᱟᱨᱭᱟ ᱜᱮᱠᱚ ᱦᱤᱡᱩᱜ ᱠᱷᱟᱱ
ᱟᱫᱚ ᱵᱮᱯᱟᱨ ᱦᱩᱭᱩᱜ ᱠᱟᱱᱟ ᱪᱮᱫᱠᱟᱹᱧ ᱞᱟᱹᱭᱟ ᱟᱫᱚ ᱟᱯᱮ ᱡᱩᱫᱤ ᱯᱮ ᱞᱟᱹᱭ ᱠᱷᱟᱡ ᱡᱮ ᱵᱟᱝᱼᱼ ᱥᱟᱱᱟᱢ ᱦᱚᱲ ᱜᱮ ᱛᱟᱞᱮ ᱚᱱᱠᱟ ᱞᱮᱠᱟ ᱜᱮᱞᱮ ᱥᱟᱹᱛᱟᱹᱜᱼᱟ ᱥᱟᱱᱟᱢ ᱦᱚᱲ ᱜᱮᱞᱮ ᱪᱟᱞᱟᱜᱼᱟ ᱚᱱᱟ ᱠᱚ ᱱᱤᱭᱟᱹ ᱫᱚ ᱵᱟᱝ ᱚᱥᱩᱵᱤᱫᱟᱜᱼᱟ᱾ ᱟᱫᱚ ᱟᱯᱮ ᱴᱷᱮᱱ ᱜᱮ ᱯᱷᱮᱰ ᱫᱚ ᱟᱯᱮ ᱡᱩᱫᱤ ᱯᱮ ᱞᱟᱹᱭᱟ ᱦᱤᱡᱩᱜ ᱯᱮ ᱪᱟᱞᱟᱜ ᱦᱩᱭᱩᱜᱼᱟ᱾ ᱟᱫᱚᱻ ᱵᱮᱯᱟᱨ ᱦᱩᱭᱩᱜ ᱠᱟᱱᱟ ᱠᱚᱱᱯᱷᱟᱨᱢ ᱠᱟᱹᱴᱤᱡ ᱞᱟᱦᱟ ᱠᱷᱚᱡ ᱜᱮ ᱞᱟᱹᱭ ᱟᱞᱮᱯᱮ ᱡᱮ ᱦᱮᱸ ᱪᱟᱞᱟᱜ ᱦᱩᱭᱩᱜᱼᱟ ᱡᱚᱛᱚ ᱦᱚᱲ ᱜᱮ ᱛᱟᱦᱞᱮ ᱚᱱᱠᱟ ᱞᱮᱠᱟ ᱥᱟᱯᱲᱟᱜᱼᱟᱞᱮ ᱟᱞᱮ ᱦᱚᱸ
ᱟᱪᱪᱷᱟ ᱟᱪᱪᱷᱟ ᱦᱮᱸ ᱟᱫᱚ ᱚᱱᱟᱜᱮ ᱦᱮᱡ ᱫᱚ ᱡᱷᱚᱼᱼ ᱡᱷᱚᱛᱚ ᱜᱮ ᱦᱤᱡᱩᱜ ᱯᱮ ᱛᱚᱵᱮ ᱮ ᱡᱷᱚᱛᱚ ᱯᱮ ᱦᱮᱡ ᱞᱮᱱᱠᱷᱟᱱ ᱠᱟᱹᱡ ᱰᱷᱮᱨ ᱦᱚᱸ ᱰᱷᱮᱨᱚᱜ ᱟᱠᱚ ᱟᱨᱻ ᱡᱚᱛᱚᱱ ᱠᱚᱦᱚᱸ ᱟᱨᱠᱤ ᱧᱮᱞ ᱡᱚᱝ ᱛᱮᱦᱚᱸ ᱠᱟᱹᱡ ᱵᱷᱟᱹᱞᱤ ᱧᱚᱜ ᱮ ᱧᱮᱞᱚᱜᱼᱟ ᱦᱮᱸ ᱵᱟᱝ ᱥᱮ
ᱚᱸᱻ ᱟᱫᱚ ᱚᱱᱟ ᱜᱮ ᱟᱫᱚ ᱤᱧ ᱟᱫᱚ ᱚᱱᱟ ᱜᱮ ᱛᱟᱦᱚᱞᱮ ᱟᱞᱮ ᱦᱚᱸ ᱱᱚᱜᱼᱚᱭ ᱛᱚ ᱠᱤᱪᱷᱩ ᱫᱤᱱ ᱫᱚ ᱦᱟᱯᱮᱭᱟᱜ ᱠᱷᱟᱡ ᱵᱟᱞᱮ ᱩᱰᱩᱠ ᱵᱟᱲᱟᱜ ᱠᱟᱱᱟ ᱱᱚᱜᱼᱚᱭ ᱡᱮ ᱯᱨᱟᱭ ᱜᱮᱞᱮ ᱩᱰᱩᱠᱚᱜ ᱜᱮᱭᱟ ᱢᱟᱡᱷᱮᱨ ᱢᱚᱫᱽᱫᱷᱮ ᱟᱨᱠᱤᱮ ᱢᱟᱱᱮ ᱱᱤᱝᱠᱟᱹ ᱫᱤᱱᱟᱹᱢ ᱫᱤᱱ ᱟᱨᱠᱤ ᱥᱤᱸᱜᱟᱹᱲ ᱵᱮᱲᱟ ᱠᱟᱹᱴᱤᱡ ᱞᱮ ᱤᱭᱟᱹᱭ ᱜᱮᱭᱟ ᱨᱮᱦᱮᱞᱥᱮᱞ ᱜᱮᱭᱟ ᱡᱟᱛᱮ ᱟᱞᱚ ᱦᱤᱲᱤᱧᱚᱜ ᱢᱟᱭ ᱚᱱᱟ ᱞᱟᱹᱜᱤᱫ ᱛᱮ ᱟᱫᱚ ᱠᱤᱪᱷᱩ ᱫᱤᱱ ᱫᱚ ᱦᱟᱯᱮ ᱦᱚᱸ ᱚᱱᱠᱟ ᱤᱭᱟᱹ ᱨᱮᱞᱮ ᱠᱟᱹᱴᱤᱡ ᱞᱮ ᱵᱚᱱᱫᱚ ᱟᱠᱟᱫᱟ ᱛᱚ ᱮᱻ ᱛᱟᱦᱚᱞᱮ ᱡᱩᱫᱤ ᱞᱟᱹᱭᱮᱜ ᱠᱷᱟᱡ ᱯᱮ ᱮᱦᱚᱵ ᱦᱩᱭᱩᱜᱼᱟ ᱟᱨ ᱞᱚᱜᱚᱱ ᱞᱚᱜᱚᱱ ᱛᱮᱜᱮ ᱪᱮᱫᱟᱜ ᱥᱮ ᱡᱟᱦᱟᱱᱟᱜ ᱡᱤᱱᱤᱥ ᱜᱮ ᱵᱟᱝ ᱪᱟᱨᱪᱟ ᱤᱫᱤᱭᱟᱜ ᱠᱷᱟᱡ ᱛᱚ ᱵᱟᱝ ᱜᱟᱱᱚᱜᱼᱟ ᱛᱟᱦᱚᱞᱮ ᱚᱱᱟ ᱠᱷᱟᱹᱛᱤᱨ ᱛᱮ ᱡᱟᱦᱟᱸ ᱞᱮᱠᱟ ᱛᱮᱜᱮ ᱟᱨᱠᱤ ᱟᱨᱦᱚᱸ ᱮᱦᱚᱵ ᱦᱩᱭᱩᱜᱼᱟ ᱵᱟᱨᱥᱤᱧ ᱜᱟᱱ ᱫᱚ ᱫᱚᱨᱠᱟᱨ ᱦᱚᱸ ᱠᱟᱱᱟ
ᱚᱸᱻ ᱦᱮᱸ ᱛᱚ ᱟᱨ ᱦᱮᱸ ᱟᱫᱚ ᱚᱱᱟ ᱫᱚ ᱤᱧ ᱟᱯᱮ ᱦᱚᱸ ᱮᱱᱮᱡ ᱥᱮᱨᱮᱧᱟᱜ ᱯᱮ ᱟᱨᱠᱤ ᱥᱮ ᱪᱮᱫ
ᱦᱮᱸ ᱦᱮᱸ ᱛᱟᱨᱯᱚᱨ ᱱᱚᱜᱼᱚᱭ ᱛᱩᱢᱫᱟᱜ ᱴᱟᱢᱟᱠ ᱠᱚ ᱢᱮᱱᱟᱜ ᱟᱠᱟᱫᱟ ᱚᱱᱟ ᱠᱚᱦᱚᱸ ᱴᱷᱤᱠ ᱴᱷᱟᱠ ᱵᱟᱜᱟ ᱵᱟᱹᱜᱤ ᱵᱟᱹᱱᱩᱜ ᱟᱠᱟᱫᱟ ᱛᱟᱦᱚᱞᱮ ᱠᱟᱹᱴᱤᱡ ᱵᱟᱜᱟ ᱵᱟᱹᱜᱤᱭᱟᱜ ᱦᱩᱭᱩᱜᱼᱟ ᱪᱮᱫᱟᱜ ᱥᱮ ᱚᱱᱟ ᱠᱚᱜᱮ ᱟᱥᱚᱞ ᱛᱚ ᱚᱱᱟ ᱵᱟᱝᱠᱷᱟᱡ ᱛᱚ ᱵᱟᱝ ᱥᱟᱰᱮ ᱞᱮᱱᱠᱷᱟᱡ ᱛᱚ ᱵᱟᱝ ᱜᱟᱱᱚᱜᱼᱟ᱾ ᱥᱟᱰᱮ ᱟᱭ ᱦᱚᱸ ᱵᱷᱟᱹᱜᱤ ᱧᱚᱜ ᱫᱚᱨᱠᱟᱨ ᱠᱟᱱᱟ
ᱦᱩᱸ ᱦᱩᱸ ᱟᱫᱚ ᱵᱟᱝ ᱥᱟᱰᱮ ᱧᱚᱜ ᱞᱮᱱᱠᱷᱟᱱ ᱨᱟᱹᱥᱠᱟᱹ ᱧᱚᱜ ᱦᱚᱸ ᱵᱟᱝ ᱵᱩᱡᱷᱟᱹᱜᱼᱟ ᱛᱚ ᱟᱨ ᱫᱚᱫᱚᱱ ᱦᱚᱲ ᱠᱚᱦᱚᱸ ᱩᱱᱠᱩ ᱦᱚᱸ ᱡᱩᱛ ᱧᱚᱜ ᱫᱚ ᱵᱟᱠᱚ ᱵᱩᱡᱟ ᱡᱩᱫᱤ ᱥᱮᱨᱚᱠᱚᱢ ᱵᱟᱝ ᱥᱟᱰᱮᱭᱟ ᱦᱮᱸ ᱵᱟᱝ ᱥᱮ
ᱦᱳᱭ ᱟᱫᱚ ᱟᱞᱮ ᱢᱟ ᱮᱢᱱᱤ ᱛᱮᱜᱮ ᱟᱹᱰᱤ ᱡᱟᱹᱥᱛᱤ ᱢᱮᱱᱟᱜ ᱞᱮᱭᱟ ᱟᱹᱛᱳ ᱦᱚᱸ ᱢᱟᱨᱟᱝ ᱜᱮ ᱛᱟᱞᱮᱭᱟ ᱟᱫᱚ ᱦᱟᱸᱜ ᱪᱟᱞᱟᱜ ᱞᱮᱠᱷᱟᱱ ᱡᱚᱛᱚ ᱦᱚᱲ ᱜᱮᱠᱚ ᱞᱟᱹᱭᱟ ᱪᱟᱞᱟᱜ ᱚᱠᱚᱭ ᱫᱚᱢ ᱢᱮᱛᱟᱭᱟ ᱡᱮ ᱵᱟᱝ ᱟᱢᱫᱚ ᱵᱟᱞᱮ ᱤᱫᱤ ᱢᱮᱭᱟ ᱛᱟᱦᱞᱮ ᱞᱟᱹᱭ ᱜᱮᱭᱟ ᱠᱚ ᱡᱚᱛᱚ ᱦᱚᱲᱟᱜ ᱜᱮᱛᱚ ᱮᱻ ᱨᱟᱹᱥᱠᱟᱹ ᱫᱚ ᱛᱟᱦᱮᱱ ᱜᱮᱭᱟ ᱛᱟᱦᱚᱞᱮ ᱦᱟᱸᱜ ᱠᱷᱟᱡ ᱪᱟᱞᱟᱜ ᱫᱚᱠᱚ ᱞᱟᱹᱭ ᱜᱮᱭᱟ ᱡᱩᱫᱤ ᱦᱟᱸᱜ ᱢᱮᱛᱟ ᱠᱚ ᱦᱩᱭᱩᱜᱼᱟ ᱡᱮ ᱵᱟᱝᱢᱟ ᱡᱷᱚᱛᱚ ᱦᱚᱲ ᱜᱮᱠᱚ ᱞᱟᱹᱭ ᱠᱮᱫᱟ ᱵᱟᱵᱟ ᱦᱚᱲ ᱦᱚᱸ ᱟᱨ ᱟᱭᱳ ᱦᱚᱲ ᱦᱚᱸ ᱛᱟᱦᱚᱞᱮ ᱠᱷᱟᱱ ᱵᱟ ᱠᱷᱟᱡ ᱛᱚ ᱥᱟᱱᱟᱢ ᱦᱚᱲ ᱜᱮᱠᱚ ᱨᱟᱹᱥᱠᱟᱹᱜᱼᱟ ᱦᱮᱸ ᱪᱮᱫᱟᱜ ᱵᱟᱝ ᱪᱟᱞᱟᱜ ᱦᱩᱭᱩᱜᱼᱟ ᱫᱚᱢᱮ ᱫᱚ ᱵᱟᱝ ᱥᱟᱺᱜᱤᱧᱟ ᱛᱟᱦᱚᱞᱮ ᱪᱟᱞᱟᱜ ᱠᱷᱟᱡ ᱫᱚ ᱩᱱᱫᱚ ᱱᱤᱛᱚᱜ ᱠᱷᱚᱡ ᱵᱟᱝ ᱠᱟᱹᱴᱤᱡ ᱪᱟᱨᱪᱟᱣ ᱤᱫᱤᱭᱟᱜ ᱠᱷᱟᱡ ᱛᱚ ᱵᱟᱝ ᱜᱟᱱᱚᱜᱼᱟ
ᱦᱮᱸ ᱦᱮᱸ ᱟᱫᱚ ᱚᱱᱟᱜᱮ ᱠᱟᱹᱡ ᱟᱢᱦᱚᱸ ᱞᱟᱹᱭ ᱫᱚ ᱞᱟᱹᱭ ᱥᱟᱰᱮᱮᱭᱟᱚ ᱢᱮ ᱟᱨ ᱟᱞᱮᱦᱚᱸ ᱠᱟᱹᱡ ᱢᱤᱫᱵᱟᱨ ᱦᱚᱲ ᱥᱮᱱ ᱠᱟᱛᱮᱫ ᱞᱟᱹᱭ ᱫᱚᱞᱮ ᱞᱟᱹᱭ ᱦᱚᱴᱚ ᱠᱟᱜᱼᱟ ᱟᱹᱛᱩ ᱨᱮ ᱤᱭᱟ ᱱᱚᱝᱠᱟ ᱫᱚᱫᱚᱱ ᱠᱚ ᱟᱨᱠᱤ ᱫᱚᱱ ᱥᱮᱱᱚᱜ ᱯᱮ ᱥᱮ ᱪᱮᱫ ᱦᱮᱸ ᱵᱟᱝ ᱥᱮ
ᱦᱳᱭ ᱟᱫᱚ ᱟᱯᱟᱛᱚᱛᱚ ᱫᱚ ᱱᱤᱛᱚᱜ ᱫᱚ ᱮ ᱤᱧ ᱞᱟᱹᱭ ᱛᱮᱦᱚᱸ ᱱᱚᱣᱟ ᱠᱟᱹᱢᱤ ᱮ ᱜᱟᱱᱚᱜᱼᱟ ᱜᱟᱱ ᱫᱚ ᱟᱫᱚ ᱛᱟᱹᱣ ᱟᱞᱮᱨᱮᱱ ᱡᱟᱦᱟᱸᱭ ᱦᱟᱯᱲᱟᱢ ᱠᱚ ᱢᱮᱱᱟᱜ ᱠᱚᱣᱟ ᱱᱩᱠᱩ ᱠᱚᱫᱚ ᱦᱮᱡᱠᱟᱛᱮᱫ ᱢᱤᱫ ᱵᱟᱨ ᱠᱟᱛᱷᱟ ᱞᱟᱹᱭ ᱦᱚᱴᱚ ᱫᱚ ᱫᱚᱨ ᱠᱟᱨ ᱢᱮᱱᱟᱜ ᱮᱠᱟᱰᱟ
ᱦᱮᱸ ᱦᱮᱸ ᱦᱮᱸ ᱦᱮᱸ ᱟᱫᱚ ᱩᱱᱠᱩ ᱠᱚᱦᱚᱸ ᱞᱟᱹᱭᱟᱠᱚ ᱠᱷᱟᱱ ᱟᱠᱚ ᱦᱚᱸ ᱠᱤ ᱨᱟᱹᱥᱠᱟᱹ ᱧᱚᱜ ᱠᱚ ᱵᱩᱡᱟ ᱡᱮᱹ ᱦᱮᱸ ᱟ ᱩᱢᱩᱠ ᱡᱟᱭᱜᱟ ᱠᱷᱚᱱ ᱠᱚ ᱦᱮᱡ ᱞᱮᱱᱟ ᱟᱞᱮ ᱴᱚᱞᱟ ᱯᱟᱲᱟ ᱨᱮᱱ ᱜᱮ ᱟᱞᱮ ᱠᱚ ᱱᱮᱣᱛᱟ ᱦᱚᱴᱚ ᱠᱟᱜ ᱞᱮᱭᱟ ᱠᱟᱨᱟᱢ ᱫᱚᱱ ᱪᱟᱞᱟᱜ ᱥᱮ ᱪᱮᱫ
ᱦᱳᱭ ᱟᱫᱚ ᱞᱟᱹᱠᱛᱤ ᱦᱚᱸ ᱠᱟᱱᱟ ᱪᱮᱫᱟᱜ ᱥᱮ ᱴᱚᱞᱟ ᱯᱟᱲᱟ ᱠᱟᱱᱟ
ᱦᱮᱸ ᱦᱮᱸ ᱟᱫᱚ ᱟᱞᱮ ᱦᱚᱸ ᱱᱚᱰᱮ ᱫᱚ ᱦᱩᱸ
ᱟᱫᱚ ᱚᱱᱟᱜᱤᱧ ᱞᱟᱹᱭᱮᱫᱟ ᱡᱮᱹ ᱛᱟᱦᱚᱞᱮ ᱟᱫᱚ ᱚᱠᱟ ᱛᱤᱱᱟᱹᱜ ᱜᱟᱱ ᱫᱤᱱ ᱯᱮ ᱥᱟᱵ ᱮᱫᱟ ᱛᱟᱦᱞᱮ ᱚᱱᱠᱟ ᱞᱮᱠᱟ ᱮᱸ ᱟᱞᱮ ᱦᱚᱸᱞᱮ ᱥᱤᱛᱟᱹᱜᱼᱟ ᱥᱮ ᱞᱟᱹᱭ ᱫᱚᱦᱚᱣᱟᱠᱚᱣᱟᱹᱧ ᱡᱮ ᱱᱤᱱᱟᱹᱜ ᱫᱤᱱ ᱠᱚ ᱛᱮ ᱢᱟᱱᱮ ᱮᱠᱷᱚᱱ ᱫᱤᱱ ᱫᱚ ᱵᱟᱝᱯᱮ ᱜᱚᱴᱟ ᱠᱟᱜ ᱨᱮᱦᱚᱸ ᱟᱫᱚ ᱢᱤᱫᱴᱮᱱ ᱟᱱᱩᱢᱟᱱᱤᱠ ᱛᱤᱱᱟᱹᱜ ᱫᱤᱱ ᱦᱩᱭ ᱫᱟᱲᱮᱭᱟᱜᱼᱟ ᱠᱳᱱᱚ ᱦᱳᱭᱛᱳ ᱮᱸ ᱯᱮ ᱦᱟᱯᱛᱟ ᱜᱟᱱ ᱥᱮ ᱯᱩᱱ ᱦᱟᱯᱛᱟ ᱡᱟᱜᱮ ᱡᱟᱦᱟᱸ ᱛᱤᱱᱟᱹᱜ ᱞᱟᱜᱟᱜ ᱟᱫᱚ ᱚᱱᱠᱟ ᱞᱮᱠᱟ ᱠᱟᱹᱴᱤᱡ ᱞᱟᱹᱭ ᱫᱚᱦᱚ ᱠᱟᱜ ᱠᱷᱟᱱ ᱵᱷᱟᱜᱮᱹᱜᱼᱟ ᱞᱟᱦᱟ ᱠᱷᱚᱡ ᱟᱞᱮ ᱚᱱᱠᱟᱞᱮᱠᱟ ᱞᱮ ᱥᱟᱯᱲᱟᱜᱼᱟ᱾
ᱮ ᱟᱫᱚ ᱚᱱᱟ ᱫᱚ ᱮᱠᱷᱚᱱ ᱮᱸ ᱱᱮᱥ ᱜᱮ ᱜᱚᱞᱯᱚ ᱵᱟᱲᱟ ᱦᱩᱭᱱᱟ ᱟᱹᱛᱩ ᱦᱚᱲ ᱠᱚ ᱥᱟᱛᱮ ᱡᱚᱛᱚ ᱦᱚᱲ ᱥᱟᱛᱮᱜ ᱜᱮ ᱡᱮᱹ ᱛᱟᱦᱞᱮ ᱱᱚᱝᱠᱟ ᱱᱮᱥ ᱫᱚ ᱠᱟᱨᱟᱢᱚᱜ ᱦᱩᱭᱩᱜ ᱟ ᱛᱚ ᱛᱟᱦᱞᱮ ᱠᱟᱨᱟᱢ ᱫᱚᱱ ᱚᱠᱟ ᱠᱚᱨᱮ ᱠᱚ ᱧᱟᱢᱚᱜᱼᱟ ᱥᱮ ᱵᱟᱠᱚ ᱧᱟᱢᱚᱜᱼᱟ ᱴᱷᱤᱠ ᱴᱷᱟᱠ ᱧᱮᱞᱟ ᱟᱨᱠᱤ ᱮ ᱱᱚᱣᱟ ᱫᱚ ᱫᱤᱱ ᱠᱷᱚᱱ ᱫᱚ ᱟᱹᱣᱨᱤᱭᱟᱜᱼᱟ ᱯᱚᱨᱮᱛᱮ ᱟᱨᱚ ᱯᱷᱳᱱ ᱠᱟᱛᱮᱫ ᱩᱱᱫᱩᱧ ᱡᱟᱱᱟᱣ ᱟᱢᱟ ᱟᱨ ᱵᱟᱝᱠᱷᱟᱱ ᱥᱮᱱᱚᱜ ᱟᱹᱧ ᱟᱨᱠᱤ ᱠᱤ ᱟᱨ ᱞᱟᱹᱭ ᱫᱚ ᱞᱟᱹᱭ ᱥᱟᱰᱮᱭᱟᱠᱚᱢᱮ ᱟᱨᱠᱤ ᱟᱢ ᱦᱚᱸ ᱟᱛᱳ ᱠᱚᱨᱮ ᱡᱮᱹ ᱱᱚᱝᱠᱟ ᱠᱟᱨᱟᱢ ᱫᱚᱱ ᱠᱚ ᱞᱟᱹᱭ ᱠᱮᱫᱟ ᱛᱚᱵᱮ ᱫᱤᱱ ᱠᱚᱫᱚ ᱟᱹᱣᱨᱤ ᱠᱚ ᱴᱷᱤᱠᱟ ᱴᱷᱤᱠ ᱞᱟᱦᱟ ᱨᱮ ᱟᱹᱨᱠᱤ ᱯᱷᱳᱱ ᱟᱯᱮᱭᱟᱞᱮ ᱥᱮ ᱪᱮᱫ
ᱟᱪᱪᱷᱟ ᱚᱱᱟ ᱢᱟ ᱠᱟᱛᱷᱟ ᱠᱟᱱ ᱜᱮᱭᱟ ᱛᱟᱯᱚᱨ ᱞᱟᱹᱭ ᱫᱚᱦᱚᱟᱹᱫᱤᱧᱟᱢ ᱱᱤᱭᱟᱹ ᱦᱚᱸ ᱢᱤᱫᱴᱮᱱ ᱱᱟᱯᱟᱭᱮᱱ ᱜᱮᱭᱟ ᱟᱞᱮ ᱦᱚᱸᱞᱮ ᱥᱟᱯᱲᱟᱣ ᱦᱟᱛᱟᱲᱚᱜᱼᱟ ᱟᱨ ᱥᱟᱯᱲᱟᱣ ᱵᱟᱝᱠᱷᱟᱱᱡ ᱛᱚ ᱪᱮᱫ ᱦᱚ ᱵᱟᱝ ᱜᱟᱱᱚᱜ ᱜᱮᱭᱟ ᱟᱫᱚ ᱦᱩ ᱟᱫᱚ ᱚᱱᱟᱜᱮ ᱟᱞᱮ ᱢᱟ ᱟᱹᱰᱤ ᱡᱟᱹᱥᱛᱤ ᱜᱮᱭᱟᱞᱮ ᱟᱛᱳ ᱚᱲᱟᱜ ᱦᱚ‌ ᱟᱹᱰᱤ ᱢᱟᱨᱟᱝ ᱜᱮᱛᱟᱞᱮᱭᱟ ᱛᱟᱞᱮ ᱡᱷᱚᱛᱚ ᱦᱚᱲᱜᱮ ᱦᱟᱜ ᱞᱟᱹᱭ ᱞᱟᱜᱟᱜ-ᱟ᱾ ᱟᱨ ᱡᱚᱛᱚ ᱦᱚᱲ ᱞᱟᱹᱭ ᱢᱟᱱᱮ ᱦᱟᱜ ᱛᱤᱱᱟᱹᱜ ᱜᱟᱱ ᱞᱮ ᱪᱟᱞᱟᱜ ᱠᱟᱱᱟ ᱚᱱᱟ ᱫᱚ ᱦᱟᱜ ᱵᱟᱹᱧ ᱞᱟᱹᱭ ᱫᱟᱲᱮᱭᱟᱜ-ᱟ ᱠᱟᱨᱚᱱ ᱚᱱᱟ ᱚᱠᱚᱭᱴᱟᱜ ᱫᱚ ᱢᱮᱛᱟᱭ ᱡᱮ ᱟᱞᱚᱢ ᱪᱟᱞᱟᱜ-ᱟ ᱛᱟᱨᱯᱚᱨ ᱫᱚ ᱚᱱᱟ ᱫᱚ ᱵᱟᱝ ᱥᱟᱺᱜᱤᱧᱟ ᱴᱚᱞᱟ ᱯᱟᱲᱟ ᱟᱠᱟᱱᱟ ᱦᱟᱜ ᱠᱷᱟᱡ ᱪᱟᱞᱟᱜ ᱜᱮᱭᱟ ᱠᱚ
ᱦᱮᱸ ᱩᱱᱫᱚ ᱟᱫᱚ ᱡᱷᱚᱛᱚ ᱠᱚ ᱞᱟᱹᱭ ᱞᱮᱭᱟ ᱠᱚ ᱦᱮᱸ ᱟᱫᱚ ᱠᱟᱨᱟᱢ ᱫᱚᱱ ᱧᱮᱞ ᱦᱚᱸ ᱪᱟᱞᱟᱣ ᱦᱩᱭᱩᱜ-ᱟ ᱟᱨ ᱥᱟᱶᱛᱮ ᱨᱟᱹᱥᱠᱟᱹ ᱜᱮᱠᱚ ᱵᱩᱡ-ᱟ ᱡᱷᱚᱛᱚ ᱜᱮᱛᱚ ᱟᱫᱚ ᱡᱷᱚᱛᱚ ᱜᱮ ᱫᱚᱱ ᱜᱮ ᱵᱩᱡᱷᱟᱹᱣ ᱠᱚᱣᱟ ᱩᱱᱫᱚ ᱟᱫᱚ ᱚᱠᱚᱭ ᱴᱟᱜ ᱫᱚᱢ ᱟᱴᱚᱠᱮᱭᱟ ᱡᱮ ᱦᱮᱸ ᱟᱢ ᱫᱚ ᱟᱞᱚᱢ ᱫᱚᱱᱟ ᱦᱮᱸ ᱵᱟᱝ ᱥᱮ
ᱦᱩᱸ ᱚᱱᱟ ᱢᱟ ᱠᱷ ᱠᱟᱛᱷᱟ ᱠᱟᱱ ᱜᱮᱭᱟ
ᱦᱩᱸᱢ
ᱟᱫᱚ ᱚᱱᱟᱜᱮ ᱟᱫᱚ ᱚᱱᱟᱜᱮ ᱞᱟᱹᱭ ᱦᱩᱭᱩᱜ ᱠᱟᱱᱟ ᱡᱮ ᱛᱟᱦᱚᱞᱮ ᱛᱤᱥ ᱠᱚᱛᱮ ᱯᱮ ᱫᱤᱱ ᱠᱚᱯᱮ ᱜᱚᱴᱟᱭᱮᱫᱟ ᱟᱞᱮᱨᱮᱱ ᱱᱚᱰᱮ ᱦᱟᱯᱲᱟᱢ ᱠᱚ ᱡᱟᱦᱟᱭ ᱢᱮᱱᱟᱜ ᱠᱚᱣᱟ ᱢᱟᱺᱡᱷᱤ ᱥᱮ ᱚᱱᱠᱟ ᱡᱟᱦᱟᱭ ᱯᱚᱫ ᱨᱮ ᱢᱮᱱᱟᱜ ᱠᱚ ᱛᱟᱞᱮᱭᱟ ᱩᱱᱠᱩ ᱠᱚ ᱢᱤᱫᱵᱟᱨ ᱟᱨ ᱠᱟᱛᱷᱟ ᱦᱮᱡ ᱠᱟᱛᱮ ᱞᱟᱹᱭ ᱦᱚᱴᱚ ᱥᱟᱰᱮ ᱟᱠᱚ ᱫᱚᱨᱠᱟᱨ ᱠᱟᱱᱟ ᱟᱨ ᱵᱟᱠᱷᱟᱡ ᱱᱮ ᱦᱚᱲ ᱛᱚ ᱞᱟᱹᱭ ᱟᱠᱚ ᱦᱩᱭᱩᱜ ᱠᱟᱱᱟ ᱱᱚᱣᱟ ᱫᱚ ᱟᱞᱟᱫᱟ ᱯᱟᱨᱯᱟᱥ ᱛᱮ ᱡᱟᱦᱟᱸ ᱫᱚ ᱮᱸ ᱮᱱᱮᱡ ᱥᱮᱨᱮᱧ ᱵᱮᱯᱟᱨ ᱨᱮ ᱟᱫᱚ ᱟᱯᱮ ᱫᱚ ᱦᱟᱸᱜ ᱠᱷᱟᱡ ᱱᱮᱶᱛᱟ ᱞᱮᱠᱟᱛᱮ ᱢᱤᱫ ᱵᱟᱨ ᱦᱚᱲ ᱦᱮᱡ ᱠᱟᱛᱮᱜ ᱩᱱᱠᱩ ᱫᱚ ᱦᱟᱸᱜ ᱠᱷᱟᱱᱡ ᱞᱟᱹᱭ ᱦᱚᱴᱚ ᱟᱠᱚᱯᱮ
ᱦᱩᱸ ᱦᱩᱸ
ᱟᱨ ᱛᱤᱥ ᱠᱚᱛᱮᱯᱮ ᱜᱚᱴᱟᱭ ᱫᱟᱯᱮ ᱫᱤᱱ ᱠᱚ ᱱᱚᱣᱟ ᱠᱚ ᱫᱤᱱ ᱨᱮᱥᱮ ᱚᱱᱟ ᱠᱚ ᱫᱤᱱ ᱨᱮᱞᱮ ᱥᱟᱵ ᱮᱫᱟ ᱱᱤᱝᱠᱟᱹ ᱤᱝᱱᱠᱟᱹ ᱵᱮᱯᱟᱨ ᱛᱟᱦᱚᱞᱮ ᱥᱟᱱᱟᱢ ᱠᱚᱜᱮ ᱪᱟᱞᱟᱜ ᱛᱟᱵᱚᱱ ᱯᱮ ᱱᱚᱝᱠᱟᱱᱟᱜ ᱢᱤᱫᱴᱮᱱ ᱜᱟᱞᱢᱟᱨᱟᱣ ᱦᱚᱴᱚ ᱟᱠᱚ ᱯᱮ ᱚᱱᱟ ᱠᱷᱟᱡ ᱟᱠᱚ ᱦᱚᱸ ᱨᱟᱹᱥ ᱠᱟᱹ ᱠᱚ ᱵᱩᱡᱟ ᱵᱟᱝᱢᱟ ᱦᱮᱡ ᱞᱮᱱᱟ ᱠᱚ ᱴᱚᱞᱟ ᱯᱟᱲᱟ ᱨᱮᱱ ᱛᱟᱦᱚᱞᱮ ᱱᱮᱶᱛᱟ ᱦᱚᱴᱚ ᱠᱟᱸᱜ ᱞᱮᱭᱟ ᱠᱚ ᱪᱟᱞᱟᱜ ᱦᱩᱭᱩᱜ-ᱟ ᱱᱚᱝᱠᱟ ᱱᱟᱜ ᱢᱤᱫᱴᱟᱱ ᱠᱟᱛᱷᱟ ᱟᱫᱚ ᱦᱳᱭ ᱮᱱᱮᱡ ᱥᱮᱨᱮᱧ ᱵᱟᱨᱯᱟᱥ ᱛᱮᱫᱚ ᱦᱟᱸᱜ ᱠᱷᱟᱡ ᱪᱟᱞᱟᱜ ᱠᱟᱱ ᱜᱮᱭᱟ ᱠᱚ ᱛᱟᱣ ᱢᱮᱫ ᱢᱤᱫᱴᱟᱝ ᱨᱟᱹᱥᱠᱟᱹ ᱠᱚ ᱵᱩᱡᱟ ᱡᱮ ᱵᱟᱝᱢᱟ ᱱᱮᱶᱛᱟ ᱟᱠᱟᱫ ᱞᱮᱭᱟ ᱠᱚ ᱦᱚᱸ ᱤᱱᱟᱹᱜ ᱜᱮ ᱢᱟᱨᱟᱝ ᱡᱤᱱᱤᱥ ᱠᱟᱱᱟ
ᱦᱩᱸ ᱦᱮᱸ ᱚᱱᱟ ᱛᱚ ᱠᱟᱛᱷᱟ ᱠᱟᱱ ᱜᱮᱭᱟ ᱟᱨ ᱟᱞᱮ ᱢᱤᱫᱷᱟᱣ ᱟᱛᱳ ᱦᱚᱸ ᱦᱚᱯᱚᱱ ᱜᱮ ᱛᱟᱞᱮᱭᱟ ᱥᱟᱫᱚ ᱚᱱᱟ ᱠᱟᱨᱚᱱ ᱛᱮ ᱩᱱᱟᱹᱜ ᱦᱚᱲ ᱦᱚᱸ ᱵᱟᱞᱮ ᱥᱟᱸᱜᱮᱭᱟ ᱟᱨ ᱟᱯᱮ ᱠᱚᱯᱮ ᱦᱮᱡ ᱥᱟᱸᱜᱮ ᱞᱮᱱᱠᱷᱟᱱ ᱟᱨᱠᱤ ᱡᱟᱸᱠ ᱡᱚᱢᱚᱠ ᱧᱚᱜ ᱵᱟᱹᱞᱤ ᱧᱚᱜ ᱵᱩᱡᱷᱟᱹᱜ-ᱟ ᱛᱨᱟ ᱟᱨᱚ ᱡᱟᱦᱟᱸ ᱟᱵᱚ ᱴᱚᱞᱟ ᱯᱟᱲᱟ ᱠᱚ ᱦᱮᱱᱟᱜ-ᱟ ᱩᱱᱠᱩ ᱠᱚᱦᱚ ᱢᱤᱫ ᱵᱟᱨ ᱠᱚ ᱦᱮᱡ ᱥᱟᱸᱜᱮ ᱞᱮᱱᱠᱷᱟᱱ ᱠᱷᱟᱱ ᱵᱟᱹᱞᱤᱜ ᱜᱮᱭᱟ ᱱᱟᱯᱟᱭ ᱜᱮ ᱦᱩᱭᱩᱜ-ᱟ ᱧᱮᱞ ᱡᱚᱝ ᱛᱮᱦᱚᱸ ᱠᱤ ᱨᱟᱹᱥᱠᱟᱹ ᱧᱚᱜ ᱵᱩᱡᱷᱟᱹᱜ-ᱟ ᱥᱮ ᱪᱮᱫ
ᱦᱳᱭ ᱟᱫᱚ ᱴᱚᱞᱟ ᱯᱟᱲᱟ ᱫᱚᱠᱚ ᱟᱸᱡᱚᱢ ᱞᱮᱠᱷᱟᱱ ᱫᱚ ᱟᱡ ᱛᱮᱜᱮ ᱠᱚ ᱦᱤᱡᱩᱜ-ᱟ ᱚᱱᱟ ᱫᱚ ᱞᱟᱹᱭ ᱫᱚ ᱵᱟᱝ ᱞᱟᱜᱟᱜ-ᱟ ᱟᱫᱚ ᱡᱟᱭᱦᱳᱠ ᱟᱫᱚ ᱛᱟᱦᱚᱞᱮ ᱱᱮᱥ ᱫᱚ ᱦᱟᱸᱜ ᱯᱮ ᱜᱚᱴᱟᱣ ᱠᱟᱜ ᱜᱮᱭᱟ ᱛᱟᱦᱞᱮ ᱠᱷᱟᱡ ᱫᱚ ᱠᱚᱨᱟᱣ ᱛᱚ ᱞᱟᱜᱟ ᱜᱮᱭᱟ ᱟᱫᱚ ᱚᱱᱟᱜᱮ ᱟᱫᱚ ᱫᱤᱱ ᱠᱟᱞᱚᱢ ᱫᱚ ᱛᱟᱦᱞᱮ ᱵᱟᱝᱯᱮ ᱵᱟᱝᱯᱮ ᱢᱚᱱᱮ ᱦᱩᱭᱩᱜ ᱠᱟᱱᱟ ᱜᱟᱨᱟᱢ ᱠᱟᱱ ᱛᱟᱦᱮᱫ
ᱵᱟᱝ ᱫᱤᱱᱠᱟᱞᱚᱢ ᱫᱚ ᱢᱚᱱᱮ ᱦᱩᱭ ᱞᱮᱱᱟ ᱟᱫᱚ ᱮ ᱥᱮᱨᱚᱠᱚᱢ ᱫᱚ ᱵᱟᱠᱚ ᱫᱟᱲᱮᱭᱟᱫᱟ ᱟᱫᱚ ᱚᱱᱟᱛᱮ ᱡᱷᱚᱛᱚ ᱦᱚᱲ ᱵᱟᱠᱚ ᱫᱟᱲᱮᱭᱟᱜ ᱠᱷᱟᱱᱟ ᱫᱚᱠᱚ ᱞᱟᱹᱭ ᱫᱟ ᱠᱟᱞᱚᱢ ᱜᱮᱵᱚᱱ ᱢᱟᱜ ᱢᱚᱬᱮᱜ-ᱟ ᱟᱫᱚ ᱱᱮᱥ ᱜᱮ ᱮᱸ ᱠᱚᱨᱟᱣ ᱢᱚᱱᱮ ᱦᱩᱭ ᱠᱟᱱᱟ ᱟᱨᱠᱤ
ᱟᱪᱪᱷᱟ ᱪᱤᱠᱮᱱ ᱜᱮᱭᱟ ᱟᱫᱚ ᱚᱱᱟ ᱠᱚᱫᱚ ᱵᱟᱝ ᱚᱥᱩᱵᱤᱫᱟᱜ-ᱟ ᱟᱞᱮ ᱫᱚ ᱦᱟᱸᱜ ᱞᱮ ᱪᱟᱞᱟᱜ ᱠᱟᱱ ᱜᱮᱭᱟ ᱛᱚ ᱚᱱᱟ ᱢᱟᱲᱟᱝ ᱨᱮ ᱢᱤᱫ ᱫᱷᱟᱣ ᱠᱷᱟᱡ ᱠᱷᱚᱵᱚᱨ ᱠᱚᱫᱚ ᱤᱢᱟᱹᱧ ᱢᱮ ᱡᱮ ᱛᱤᱥ ᱠᱚᱛᱮ ᱫᱤᱱ ᱠᱚᱯᱮ ᱜᱚᱴᱟᱭᱮᱫᱟ ᱟᱨ ᱤᱧᱦᱚᱸ ᱚᱠᱟ ᱞᱮᱠᱟᱧ ᱠᱷᱚᱵᱚᱨ ᱟᱢᱟ ᱛᱤᱱᱟᱹᱜ ᱜᱟᱱᱞᱮ ᱪᱟᱞᱟᱣ ᱫᱟᱲᱮᱭᱟᱜ ᱠᱟᱱᱟ
ᱦᱮᱸ ᱟᱪᱪᱷᱟ ᱟᱪᱪᱷᱟ
ᱟᱫᱚ ᱨᱩ ᱠᱚ ᱥᱟᱯᱟᱵ ᱠᱚ ᱢᱮᱱᱟᱜ ᱛᱟᱯᱮ ᱜᱮᱭᱟ ᱥᱮ ᱵᱟᱹᱱᱩᱜᱼᱟ ᱮᱠᱟᱞ ᱜᱮ
ᱩᱸ ᱟᱫᱚ ᱟᱛᱳ ᱦᱚᱸ ᱦᱩᱰᱤᱧ ᱜᱮᱭᱟ ᱟᱨ ᱦᱚᱲ ᱠᱚᱦᱚᱸ ᱥᱮ ᱨᱚᱠᱚᱢ ᱵᱟᱹᱱᱩᱜ ᱠᱚᱛᱮ ᱦᱮᱸ ᱚᱱᱠᱟ ᱨᱩᱣᱟᱹᱜ ᱠᱚᱦᱚᱸ ᱵᱟᱹᱱᱩᱜ ᱛᱟᱞᱮᱭᱟ ᱟᱨᱠᱤ ᱚᱱᱟ ᱫᱚ ᱠᱟᱹᱴᱤᱡ ᱯᱮ ᱟᱹᱜᱩ ᱛᱚᱨᱟ ᱞᱮᱠᱷᱟᱱ ᱜᱮ ᱵᱷᱟᱞᱮ ᱦᱩᱭ ᱠᱚᱜᱼᱟ ᱟᱨᱠᱤ ᱟᱫᱚ ᱟᱯᱮ ᱦᱚᱸ ᱟᱹᱜᱩ ᱛᱚᱨᱟᱭᱮᱫ ᱛᱟᱯᱮ ᱟᱨ ᱟᱞᱮ ᱦᱚᱸ ᱱᱚᱰᱮ ᱛᱟᱦᱮᱱ ᱠᱟᱱ ᱜᱮᱭᱟ ᱱᱚᱣᱟ ᱦᱚᱸ
ᱟᱪᱷᱟ ᱡᱟᱭᱦᱳᱠ ᱚᱱᱟᱜᱮ ᱠᱷᱚᱵᱚᱨᱤᱧ ᱦᱟᱛᱟᱣᱟ ᱠᱟᱨᱚᱱ ᱟᱞᱮᱭᱟᱜ ᱛᱚ ᱢᱮᱱᱟᱜ ᱟᱠᱟᱫᱟ ᱟᱫᱚ ᱦᱚᱲ ᱵᱚᱱ ᱡᱟᱹᱥᱛᱤ ᱮᱱ ᱠᱷᱟᱱ ᱛᱚ ᱟᱫᱚ ᱡᱷᱚᱛᱚ ᱦᱚᱲᱟᱜ ᱜᱮ ᱨᱟᱹᱥᱠᱟᱹ ᱫᱚ ᱛᱟᱦᱮᱱᱟ ᱫᱮᱱᱤᱧ ᱠᱟᱹᱴᱤᱡ ᱢᱟᱱᱮ ᱨᱩ ᱥᱮ ᱤᱭᱟᱹ ᱨᱮᱱᱟᱜ ᱚᱱᱟ ᱨᱟᱹᱥᱠᱟᱹ ᱛᱟᱦᱮᱱ ᱜᱮᱛᱟ ᱛᱟᱦᱚᱞᱮ ᱤᱱᱟᱹ ᱠᱷᱟᱹᱛᱤᱨ ᱛᱮ ᱞᱟᱹᱭᱟᱜ ᱠᱟᱱᱟ ᱡᱮ ᱢᱮᱱᱟᱜ ᱛᱟᱠᱚᱣᱟ ᱾ ᱛᱟᱯᱮᱭᱟ ᱥᱮ ᱵᱟᱹᱱᱩᱜ ᱛᱟᱯᱮᱭᱟ ᱚᱱᱠᱟ ᱞᱮᱠᱟ ᱵᱷᱟᱵ ᱛᱮᱞᱮ ᱤᱫᱤᱭᱟ ᱾ ᱟᱫᱚ ᱟᱞᱮᱭᱟᱜ ᱢᱟ ᱢᱮᱱᱟᱜ ᱛᱟᱞᱮ ᱜᱮᱭᱟ ᱡᱟᱹᱥᱛᱤ ᱜᱮ ᱟᱫᱚ ᱚᱱᱠᱟ ᱞᱟᱹᱭ ᱦᱩᱭᱩᱜ ᱠᱟᱱᱟ ᱡᱩᱫᱤ ᱛᱟᱦᱮᱸ ᱠᱚᱜ ᱛᱟ ᱯᱮᱭᱟᱯᱮᱭᱟ ᱦᱚᱸ ᱛᱟᱦᱚᱞᱮ ᱦᱳᱭᱛᱚ ᱩᱱᱟᱹᱜ ᱤᱫᱤ ᱵᱟᱝ ᱞᱟᱜᱟᱣ ᱠᱚᱜᱼᱟ ᱾ ᱟᱫᱚ ᱡᱚᱠᱷᱚᱱ ᱵᱟᱹᱱᱩᱜ ᱯᱮ ᱞᱟᱹᱭ ᱫᱟ ᱴᱷᱤᱠ ᱜᱮᱭᱟ ᱤᱫᱤ ᱦᱩᱭᱩᱜᱼᱟ ᱚᱱᱟ ᱠᱚᱫᱚ ᱵᱟᱝ ᱚᱥᱩᱵᱤᱛᱟᱜᱼᱟ ᱾
ᱦᱮᱸ ᱟᱫᱚ ᱱᱚᱜᱼᱚᱭ ᱟᱨ ᱛᱚ ᱯᱮᱲᱟ ᱯᱟᱹᱲᱦᱟᱹ ᱠᱚᱦᱚᱸ ᱱᱮᱶᱛᱟ ᱡᱚᱝ ᱦᱩᱭᱩᱜ ᱠᱟᱱᱟ ᱾ ᱟᱫᱚ ᱩᱱᱠᱩ ᱠᱚᱦᱚᱸ ᱛᱚ ᱨᱟᱹᱥᱠᱟᱹ ᱛᱟᱦᱮᱱ ᱛᱟᱠᱚᱣᱟ ᱡᱮ ᱦᱮᱸ ᱤᱧᱦᱚ ᱠ ᱤᱧ ᱜᱚᱜ ᱠᱟ ᱤᱧᱦᱚᱸ ᱢᱤᱫ ᱜᱷᱟᱹᱲᱤᱡ ᱤᱧ ᱜᱚᱜ ᱞᱮᱜᱮ. ᱦᱮᱸ ᱨᱩ ᱞᱟᱹᱜᱤᱫᱜᱤᱧ ᱚᱱᱠᱟ ᱞᱮᱠᱟ ᱨᱟᱹᱥᱠᱟᱹ ᱫᱚ ᱛᱟᱦᱮᱱ ᱛᱟᱠᱚ ᱜᱮᱭᱟ ᱥᱮ ᱪᱮᱫ
ᱦᱳᱭ ᱟᱫᱚ ᱚᱱᱟ ᱠᱷᱟᱹᱛᱤᱨ ᱛᱮᱜᱮᱧ ᱞᱟᱹᱭ ᱮᱫᱟ ᱾
ᱦᱮᱸ ᱟᱫᱚ ᱚᱱᱟᱜᱮ ᱟᱨᱠᱤ ᱡᱚᱛᱚᱴᱟᱜ ᱦᱩᱭᱩᱜᱼᱟ ᱚᱱᱟᱜᱮ ᱦᱟᱹᱴᱤᱧ ᱦᱟᱹᱴᱤᱧ ᱾ ᱠᱷᱟᱱ ᱵᱷᱟᱹᱞᱤᱜ ᱜᱮᱭᱟ ᱟᱯᱮᱭᱟᱜ ᱦᱚᱸ ᱛᱟᱦᱮᱱᱟ ᱟᱞᱮᱭᱟᱜ ᱦᱚᱸ ᱛᱟᱦᱮᱱᱟ ᱡᱷᱚᱛᱚ ᱦᱚᱲᱟᱜ ᱛᱟᱦᱮᱱ ᱠᱷᱟᱱ ᱠᱟᱹᱡ ᱥᱟᱺᱜᱤᱧᱚᱜ ᱡᱤᱱᱤᱥ ᱦᱚᱸ ᱦᱩᱭᱩᱜᱼᱟ ᱾ ᱟᱨ ᱫᱚᱱ ᱠᱚᱨᱮ ᱦᱚᱸ ᱠᱟᱹᱡ ᱵᱷᱟᱞᱮ ᱧᱚᱜ ᱟᱨᱠᱤ ᱨᱟᱹᱥᱠᱟᱹ ᱧᱚᱜ ᱵᱩᱡᱷᱟᱹᱜᱼᱟ ᱦᱮᱸ ᱵᱟᱝ? ᱥᱮᱮ
ᱦᱮᱸ ᱟᱫᱚ ᱥᱟᱰᱮ ᱵᱟᱝ ᱥᱟᱰᱮ ᱞᱮᱱᱠᱷᱟᱱ ᱫᱚ ᱡᱚᱢᱚᱠ ᱥᱟᱺᱦᱤᱡ ᱛᱚ ᱵᱟᱝ ᱟᱹᱭᱠᱟᱹᱜᱼᱟ ᱥᱮ
ᱦᱮᱸ ᱾
ᱟᱪᱷᱟ ᱾ ᱴᱷᱤᱠᱟᱹᱱ ᱜᱮᱭᱟ ᱟᱫᱚ ᱚᱱᱟ ᱠᱷᱚᱵᱚᱨ ᱠᱚᱦᱟᱸᱜ ᱤᱢᱤᱟᱹᱧ ᱛᱟᱞᱟᱝ ᱢᱮ ᱛᱤᱥ ᱠᱚᱛᱮ ᱯᱮ ᱥᱟᱵ ᱮᱫᱟ ᱾
ᱟᱪᱷᱟ ᱦᱸᱩ ᱴᱷᱤᱠᱮᱱ ᱜᱮᱭᱟ ᱢᱟ ᱛᱚᱵᱮ